ᱦᱳᱭ ᱡᱚᱦᱟᱨ ᱜᱮ ᱡᱚᱦᱟᱨ ᱜᱮ ᱛᱟᱦᱞᱮ ᱚᱠᱟᱞᱮᱠᱟ ᱢᱮᱱᱟᱜ ᱯᱮᱭᱟ? ᱦᱳᱭ ᱵᱮᱥ ᱜᱮ ᱟᱸᱡᱚᱢᱚᱜ ᱠᱟᱱᱟ ᱦᱮᱸ ᱱᱟᱯᱟᱭ ᱥᱟᱺᱦᱤᱡ ᱜᱮ ᱟᱸᱡᱚᱢᱚᱜ ᱠᱟᱱᱟ, ᱤᱧᱟᱹᱜ ᱨᱚᱲ ᱴᱷᱤᱠ ᱴᱷᱟᱠ ᱜᱮ ᱟᱸᱡᱚᱢᱚᱜ ᱠᱟᱱᱟ ᱛᱚ
ᱦᱚᱸ ᱦᱚᱸ ᱴᱷᱤᱠ ᱜᱮᱭᱟ ᱟᱡᱚᱢᱚᱜ ᱠᱟᱱᱟ
ᱦᱳᱭ ᱮᱻ ᱚᱠᱟᱞᱮᱠᱟ ᱢᱮᱱᱟᱜ ᱯᱮᱭᱟ?
ᱦᱩᱸ ᱱᱟᱯᱟᱭ ᱜᱮ ᱱᱤᱛᱚᱜ ᱢᱟ, ᱡᱚᱛᱚ ᱜᱮ ᱚᱲᱟᱜ ᱠᱚᱨᱮ ᱦᱚᱸ ᱡᱚᱛᱚ ᱱᱟᱯᱟᱭ ᱜᱮ ᱢᱮᱱᱟᱜ ᱞᱮᱭᱟ
ᱦᱳᱭ
ᱟᱨ ᱟᱵᱤᱱᱫᱚ
ᱦᱮᱸᱻ ᱟᱞᱮᱦᱚ ᱱᱤᱛ ᱦᱟᱹᱵᱤᱡ ᱛᱮ ᱱᱟᱯᱟᱭ ᱜᱮ, ᱚᱲᱟᱜ ᱠᱚᱨᱮᱦᱚᱻ ᱱᱟᱯᱟᱭ ᱜᱮ ᱢᱮᱱᱟᱜ ᱠᱟᱜ ᱠᱚᱣᱟ ᱟᱫᱚ ᱚᱱᱮ, ᱠᱷᱩᱜ ᱢᱟᱸᱫᱟ ᱢᱟ ᱛᱟᱦᱮᱱ ᱠᱟᱱ ᱜᱮᱭᱟ ᱚᱱᱟ ᱢᱟ
ᱦᱳᱭ ᱱᱤᱛᱚᱜ ᱢᱟ ᱫᱟᱜᱮᱫᱟᱭ, ᱡᱟᱹᱯᱩᱫᱮᱜᱼᱟᱭ
ᱦᱳᱭ, ᱦᱳᱭ ᱟᱯᱮ ᱥᱮᱫ ᱫᱚ ᱚᱠᱟᱞᱮᱠᱟ ᱫᱟᱜ ᱡᱟᱹᱲᱤ ᱠᱚ?
ᱫᱟᱜ ᱡᱟᱹᱲᱤ ᱫᱚ ᱱᱚᱝᱠᱟ, ᱡᱟᱹᱯᱩᱫ ᱞᱮᱠᱟ ᱢᱟ ᱡᱟᱹᱯᱩᱫᱮᱜ ᱜᱮᱭᱟ ᱟᱫᱚ ᱵᱟᱹᱫᱽ ᱠᱚᱫᱚ ᱱᱟᱦᱟᱜ ᱚᱱᱠᱟᱫᱚ ᱟᱹᱣᱮᱤᱭᱟᱹ ᱩᱛᱟᱹᱨᱚᱜᱼᱟ
ᱦᱮ ᱫᱟᱜ ᱫᱚ ᱟᱹᱣᱨᱤ ᱪᱟᱯᱮᱜᱼᱟ ᱦᱮᱸ ᱵᱟᱹᱫ ᱨᱮᱫᱚ
ᱦᱳᱭ ᱦᱳᱭ
ᱦᱳᱭ ᱟᱞᱥᱮᱱᱻ ᱫᱚᱻ ᱫᱟᱜ ᱫᱚ ᱦᱟᱸᱜ ᱚᱱᱠᱟ ᱫᱚᱟᱸᱜ ᱵᱟᱭ ᱫᱟᱜ ᱮᱫᱟ ᱢᱟᱱᱮ ᱠᱥᱹᱴᱤᱡ ᱠᱚᱢ, ᱟᱹᱰᱤ ᱟᱸᱻ ᱠᱚᱢᱮ ᱫᱟᱜ ᱟᱠᱟᱫᱟ ᱦᱟᱜ ᱚᱱᱠᱟ ᱫᱚ, ᱡᱟᱹᱥᱛᱤ ᱠᱟᱭᱛᱮ ᱫᱟᱜ ᱫᱚ ᱵᱟᱭᱻ ᱫᱟᱜ ᱟᱠᱟᱫᱟ ᱥᱤᱛᱩᱝ ᱜᱮ ᱡᱟᱹᱥᱛᱤ ᱫᱚ ᱦᱟᱸᱜ
ᱦᱮᱸ ᱟᱫᱚ ᱟᱞᱮᱮᱥᱱ ᱫᱚ ᱱᱟᱦᱟᱜ
ᱦᱮᱸ
ᱱᱤᱭᱟᱹ ᱵᱟᱨᱥᱤᱧ ᱫᱚ ᱱᱟᱦᱟᱜ ᱠᱟᱹᱴᱤᱡ ᱠᱟᱹᱴᱤᱡ ᱮ ᱫᱟᱜ ᱮ ᱜᱮᱭᱟ ᱱᱟᱟᱜ
ᱟᱪᱪᱷᱟ ᱟᱨ ᱫᱟᱜ ᱞᱮᱠᱷᱟᱱ, ᱟᱹᱰᱤ ᱵᱷᱟᱹᱜᱤ ᱠᱚᱜᱼᱟ ᱪᱮᱫᱟᱜ ᱥᱮ ᱪᱟᱥ ᱠᱟᱹᱢᱤ ᱠᱚᱦᱟᱜ ᱟᱨ ᱛᱤᱭᱟᱹᱜ ᱢᱟ ᱛᱤᱭᱟᱹᱜ ᱱᱟ ᱥᱮᱴᱮᱨ ᱮᱱᱟ ᱟᱨ ᱱᱤᱛᱚᱜ ᱫᱚ ᱦᱟᱸᱜ ᱤᱭᱟᱹ ᱠᱚᱦᱚᱸ ᱦᱟᱨᱟ ᱜᱚᱫ ᱟᱠᱟᱱᱟ ᱜᱟᱹᱪᱷᱤ ᱠᱚᱸᱦᱚᱸ ᱨᱚᱦᱚᱭ ᱫᱚ ᱡᱩᱛ ᱟᱠᱟᱱᱟ, ᱟᱫᱚ ᱫᱟᱜ ᱞᱮᱠᱷᱟᱱ ᱫᱚ ᱟᱨᱚ, ᱠᱟᱹᱢᱤ ᱠᱚ ᱥᱟᱹᱨᱫᱤ ᱧᱚᱜᱚᱜ ᱟᱠᱚ ᱦᱟᱸᱜ ᱪᱟᱹᱥᱤ ᱦᱚᱲ ᱠᱚᱫᱚ
ᱦᱮᱸ
ᱟᱯᱮ ᱥᱮᱫ ᱚᱠᱟᱞᱮᱠᱟ ᱪᱟᱥ ᱠᱚ
ᱪᱟᱥ ᱠᱚᱫᱚ ᱱᱟᱜ
ᱴᱷᱤᱠ
ᱵᱤᱱ ᱞᱟᱹᱭ ᱠᱮᱫ ᱫᱟᱜ ᱠᱚᱜᱮ ᱵᱟᱝ ᱤᱭᱟᱹᱛᱮᱱᱠᱷ ᱵᱟᱫᱽ ᱦᱚᱸ ᱨᱚᱦᱚᱭ ᱫᱟᱲᱮᱭᱟᱜ ᱠᱟᱱᱟ ᱛᱚᱞᱟ ᱠᱚᱢᱟ ᱦᱟᱨᱟ ᱟᱠᱟᱱ ᱜᱮᱭᱟ
ᱦᱮᱸ ᱟᱫᱚ ᱦᱟᱸᱜ ᱤᱭᱟᱹ ᱞᱟᱹᱭᱫᱟᱹᱧ ᱦᱟᱸᱜ ᱤᱭᱟᱹ ᱚᱱᱟ ᱫᱟᱜ ᱠᱚ ᱦᱟᱸᱜ ᱥᱟᱰᱮ ᱠᱟᱱᱟ ᱟᱞᱚᱢ ᱥᱟᱰᱮ ᱦᱚᱪᱚᱭᱟ ᱵᱟᱝᱠᱷᱟᱱ ᱦᱟᱜ ᱠᱚ ᱨᱤᱡᱮᱠᱴ ᱛᱟᱞᱟᱝ-ᱟ ᱠᱚ᱾
ᱟᱪᱪᱷᱟ
ᱦᱮᱸ ᱦᱮᱸ
ᱦᱮᱸ
ᱟᱫᱚ, ᱱᱚᱝᱚᱭᱱᱚᱝᱠᱟ ᱟᱫᱚ ᱟᱞᱮᱥᱮᱫ ᱦᱚᱸ, ᱵᱟᱝᱠᱷᱟᱱ ᱟᱨ ᱱᱤᱭᱟᱹᱻ ᱱᱚᱝᱠᱟ ᱟᱥᱟᱲᱤ ᱫᱤᱱ ᱫᱚ ᱟᱥᱟᱲ ᱵᱚᱸᱜᱟ ᱫᱤᱱ ᱫᱚ ᱢᱟᱱᱮ, ᱮᱢᱚᱱᱮ ᱫᱟᱜᱟᱭ ᱪᱟᱯᱮ ᱩᱛᱟᱹᱨᱚᱜᱼᱟ, ᱤᱭᱟᱹ ᱠᱚ ᱵᱟᱹᱫᱽ ᱵᱟᱹᱭᱦᱟᱹᱲ ᱠᱚ
ᱟᱲᱮ ᱠᱚ ᱩᱱᱩᱢ ᱜᱚᱫᱚ
ᱦᱳᱭ ᱟᱨ ᱚᱱᱟ ᱱᱚᱝᱠᱟ ᱤᱭᱟᱹ ᱠᱚ ᱦᱚᱸ ᱦᱟᱹᱠᱩ ᱠᱚ ᱦᱚᱸ ᱫᱚᱢᱮ ᱠᱚ ᱧᱟᱢᱚᱜ ᱠᱟᱱ ᱛᱟᱦᱮᱸᱱᱟ᱾ ᱟᱫᱚ ᱫᱚᱢᱮ ᱡᱚᱢ ᱚᱱᱮ ᱮᱠᱫᱚᱢ ᱡᱟᱞ ᱠᱩ ᱚᱰᱟᱣ ᱠᱟᱜ ᱦᱩᱭᱩᱜᱼᱟ᱾ ᱟᱫᱚ ᱦᱟᱹᱠᱩ ᱠᱚ ᱫᱚᱢᱮ ᱠᱩ ᱤᱭᱟᱹᱜ ᱠᱟᱱ ᱛᱟᱦᱮᱸᱱᱟ᱾ ᱡᱷᱟᱹᱞᱤᱜ ᱠᱟᱱ ᱛᱟᱦᱮᱸᱱᱟ ᱵᱟᱹᱫ ᱵᱟᱹᱭᱦᱟᱹᱲ ᱠᱚᱨᱮ ᱟᱫᱚ ᱱᱤᱭᱟᱹ ᱵᱟᱨ ᱜᱮ ᱫᱟᱜ ᱜᱮ ᱟᱹᱰᱤ ᱠᱚᱢ ᱠᱚᱢ ᱟᱠᱟᱫᱟᱭ ᱢᱟᱱᱮ ᱫᱟᱜ ᱜᱮ ᱵᱟᱭ ᱫᱟᱜ ᱞᱮᱠᱟᱜ ᱜᱮ ᱵᱩᱡᱷᱟᱹᱜ ᱠᱟᱱᱟ᱾
ᱜᱚᱴᱟ ᱠᱚᱲ ᱜᱮ ᱚᱱᱠᱟ ᱫᱷᱟᱨᱟ ᱜᱮᱭᱟ ᱱᱤᱭᱟᱹ ᱫᱟᱱ ᱫᱚ ᱟᱫᱚ ᱢᱟᱲᱟᱝ ᱥᱮᱨᱢᱟ ᱫᱚ ᱟᱞᱮ ᱥᱮᱱ ᱦᱚᱸ ᱞᱟᱦᱟ ᱠᱷᱚᱱ ᱜᱮ ᱫᱟᱜ ᱡᱟᱹᱯᱩᱫ ᱠᱚᱫᱚ ᱟᱲᱜᱚ ᱞᱮᱫᱼᱟ᱾ ᱢᱟᱱᱮ ᱱᱤᱭᱟᱹ ᱤᱭᱟᱹ ᱛᱮᱫᱚ ᱨᱚᱦᱚᱭ ᱜᱚᱫ ᱞᱮᱫ ᱛᱟᱦᱮᱱᱟᱠᱚ
ᱦᱮᱸ ᱦᱮᱸ
ᱟᱫᱚ ᱟᱞᱮ ᱥᱮᱱ ᱫᱚ ᱵᱩᱨᱩ ᱵᱚᱸᱜᱟᱜ ᱦᱩᱭᱩᱜᱼᱟ ᱛᱚ ᱮᱱᱠᱷᱟᱱ ᱵᱩᱨᱩ ᱵᱚᱸᱜᱟᱜ ᱛᱮᱫᱚ ᱥᱟᱹᱨᱫᱤ ᱨᱚᱦᱚᱭ ᱠᱚᱠᱚ ᱮᱦᱚᱵᱟ
ᱟᱪᱪᱷᱟ
ᱟᱫᱚ ᱱᱤᱭᱟᱹ ᱫᱟᱱ ᱫᱚ ᱦᱟᱸᱜ ᱟᱹᱰᱤ ᱜᱮ ᱛᱟᱭᱱᱚᱢᱚᱜᱼᱟ ᱱᱟᱸᱜ
ᱮᱸ ᱟᱹᱰᱤ ᱱᱟᱯᱟᱭ ᱟᱫᱚ ᱦᱚᱜᱼᱚᱭ ᱱᱤᱭᱟᱹ ᱜᱮᱛᱚ ᱫᱟᱜ ᱜᱮᱛᱚ ᱦᱟᱸᱜ ᱟᱵᱚ ᱦᱟᱸᱜ ᱤᱭᱟᱹ ᱠᱮᱫ ᱵᱚᱱᱟᱭ᱾ ᱟᱫᱚ ᱪᱮᱫ ᱞᱮᱠᱟᱭ ᱫᱟᱜ ᱟᱵᱚᱱ ᱠᱟᱱᱟ ᱦᱟᱸᱜ ᱦᱮᱸ ᱱᱤᱭᱟᱹ ᱟᱥᱟᱲ ᱵᱚᱸᱜᱟ ᱨᱮ ᱡᱩᱫᱤ ᱵᱟᱭ ᱫᱟᱜᱟ ᱛᱟᱦᱚᱞᱮ ᱠᱷᱟᱱ ᱫᱚ ᱟᱫᱚ ᱛᱤᱥ ᱫᱚᱭ ᱫᱟᱜᱟ? ᱟᱨ ᱥᱤᱛᱩᱝ ᱜᱮ ᱡᱟᱹᱥᱛᱤ ᱧᱮᱞᱚᱜ ᱠᱟᱱᱟ᱾
ᱦᱮᱸ
ᱟᱨ ᱡᱩᱫᱤ ᱟᱯᱮ ᱥᱮᱫ ᱚᱱᱟ ᱫᱟᱜ ᱡᱩᱫᱤ ᱚᱱᱠᱟ ᱫᱟᱜ ᱠᱚ ᱪᱟᱯᱮ ᱞᱮᱱᱠᱷᱟᱱ ᱦᱟᱹᱠᱩ ᱠᱚ ᱧᱟᱢᱚᱜ ᱜᱮᱭᱟ ᱥᱮ ᱵᱟᱝ ᱵᱟᱹᱫ ᱵᱟᱹᱭᱦᱟᱹᱲ ᱠᱚᱨᱮ?
ᱦᱟᱹᱠᱩ ᱫᱚ ᱧᱟᱢᱚᱜ ᱜᱮᱭᱟ ᱠᱚ ᱢᱟᱱᱮ ᱡᱩᱫᱤ ᱵᱟᱱ ᱠᱷᱟᱱᱮ ᱚᱱᱮ ᱯᱩᱠᱷᱨᱤ ᱠᱚᱨᱮ ᱟᱲᱟᱜ ᱵᱟᱲᱟ ᱦᱟᱹᱠᱩ ᱠᱚᱠᱚ ᱚᱰᱳᱠᱚᱜᱼᱟ ᱟᱨ ᱛᱟᱨᱯᱚᱨ ᱛᱮ ᱟᱹᱰᱤᱜᱮ ᱵᱟᱱ ᱠᱷᱟᱱᱮ ᱛᱟᱭᱱᱚᱢ ᱜᱟᱰᱟ ᱠᱚᱨᱮ ᱦᱟᱹᱠᱩ ᱠᱚ ᱢᱤᱫ ᱵᱟᱨ ᱢᱮᱱᱟᱜ ᱠᱚ ᱩᱱᱠᱩ ᱠᱚᱠᱚ ᱨᱟᱠᱟᱵᱟᱼᱟ, ᱟᱨᱦᱚᱸ ᱱᱟᱹᱭ ᱠᱚᱨᱮᱱ ᱠᱚᱠᱚ ᱨᱟᱠᱟᱵ ᱦᱤᱡᱩᱜᱼᱟ᱾
ᱟᱪᱪᱷᱟ
ᱤᱱᱠᱟᱹ ᱠᱟᱛᱮᱫ ᱦᱟᱹᱠᱩ ᱠᱚᱫᱚ ᱟᱫᱚ ᱛᱟᱭᱱᱚᱢ ᱫᱚ ᱵᱟᱹᱫᱽ ᱵᱟᱹᱭᱦᱟᱹᱲ ᱨᱮ ᱯᱩᱨᱟᱹᱣ ᱟᱠᱟᱱᱟ᱾ ᱥᱚᱛᱛᱚ ᱠᱚ ᱧᱟᱢᱚᱜᱼᱟ ᱯᱟᱴᱟ ᱠᱚ ᱡᱷᱤᱢᱨᱤ ᱠᱚ ᱚᱰᱟᱣ ᱠᱟᱜ ᱠᱷᱟᱱ ᱠᱚ ᱞᱟᱜᱟᱣ ᱜᱚᱫᱚᱜᱼᱟ᱾
ᱦᱮᱸ ᱚᱱᱠᱟ ᱜᱮ ᱟᱫᱚ ᱦᱟᱸᱜ ᱱᱤᱭᱟᱹ ᱵᱟᱨ ᱜᱮ ᱦᱟᱜ ᱦᱟᱹᱠᱩ ᱠᱚᱫᱚ ᱡᱚᱢ ᱫᱚ ᱥᱮ ᱵᱟᱝ ᱧᱟᱢᱚᱜᱼᱟ ᱵᱟᱹᱭᱦᱟᱹᱲ ᱨᱮᱱ ᱦᱟᱹᱠᱩ ᱡᱟ ᱫᱟᱜ ᱜᱮ ᱵᱟᱹᱱᱩᱜ ᱟᱥᱮ
ᱦᱩᱸ
ᱫᱟᱜ ᱜᱮ ᱩᱠᱩᱨ ᱟᱫᱚ ᱟᱫᱚ ᱛᱤᱥ ᱫᱚᱭ ᱫᱟᱜᱟ ᱫᱟᱜ ᱜᱮᱛᱚ ᱫᱟᱜ ᱨᱮᱭᱟᱜ ᱫᱤᱱ ᱢᱟ ᱦᱟᱜ ᱵᱟᱹᱭ ᱵᱟᱹᱭ ᱛᱮ ᱪᱟᱵᱟᱜ ᱠᱟᱱᱟ᱾ ᱟᱫᱚ ᱦᱟᱸᱜ ᱱᱤᱭᱟᱹ ᱵᱟᱨ ᱫᱚ ᱦᱟᱸᱜ ᱡᱚᱢ ᱠᱚ ᱫᱚ ᱵᱟᱝ ᱧᱟᱢᱚᱜ-ᱟ ᱦᱟᱹᱠᱩ ᱡᱚᱢ ᱫᱚ ᱵᱟᱹᱫᱽ ᱵᱟᱹᱭᱦᱟᱹᱲ ᱨᱮᱱ ᱫᱚ ᱠᱤᱨᱤᱧ ᱠᱟᱛᱮ ᱜᱮ ᱡᱚᱢ ᱠᱚ ᱦᱩᱭᱩᱜᱼᱟ ᱦᱟᱸᱜ᱾
ᱦᱩᱸ ᱩ
ᱦᱳᱭ
ᱟᱪᱪᱷᱟ ᱟᱯᱮᱥᱮᱱ ᱫᱚ ᱠᱟᱴᱠᱚᱢ ᱠᱚᱫᱚ ᱠᱚ ᱧᱟᱢᱚᱜᱼᱟᱥ ᱥᱮ ᱵᱟᱝ?
ᱠᱟᱴᱠᱚᱢ ᱦᱮᱸ ᱧᱟᱢᱚᱜ ᱟᱠᱚ ᱠᱟᱴᱠᱚᱢ ᱟᱨ ᱫᱟᱜ ᱞᱮᱠᱷᱟᱱ ᱜᱮᱠᱚ ᱧᱟᱢᱚᱜᱼᱟ, ᱦᱚᱸᱜᱼᱚᱭ ᱫᱟᱜ ᱠᱚᱦᱚᱸ ᱵᱟᱭ ᱫᱟᱜ ᱮᱫᱟ ᱵᱟᱹᱫᱽ ᱵᱟᱹᱭᱦᱟᱹᱲ ᱠᱚ ᱡᱩᱫᱤ ᱫᱟᱜ ᱠᱚ ᱵᱮᱨᱮᱫ ᱞᱮᱱᱠᱷᱟᱱ ᱫᱚᱢᱮ ᱟᱹᱰᱤᱜᱟᱱ ᱠᱟᱴᱠᱚᱢ ᱚᱱᱟ ᱠᱟᱴᱠᱚᱢ ᱫᱚ ᱵᱟᱠᱚ ᱪᱟᱵᱟᱜᱼᱟ, ᱢᱟᱱᱮ ᱡᱟᱦᱟᱸ ᱫᱤᱱ ᱦᱤᱞᱳᱜ ᱮᱢ ᱤᱭᱟᱹ ᱠᱚ ᱨᱮᱦᱚᱸ ᱵᱟᱠᱚ ᱪᱟᱵᱟᱜᱼᱟ᱾ ᱦᱟᱞᱟᱝ ᱠᱚ ᱨᱮᱦᱚᱸ ᱵᱟᱠᱚ ᱪᱟᱵᱟᱜᱼᱟ᱾ ᱠᱟᱴᱠᱚᱢ ᱠᱚ ᱜᱩᱸᱜᱷᱟ ᱠᱚ ᱟᱭ ᱫᱤᱥᱟᱹᱭ ᱜᱤᱭᱟᱹᱧ ᱫᱤᱥᱟᱹᱭ ᱜᱤᱭᱟᱹᱧ ᱞᱟᱦᱟᱛᱮ ᱡᱚᱠᱷᱚᱱ ᱡᱚᱠᱷᱚᱱ ᱜᱤᱫᱽᱨᱟᱹ ᱧᱚᱜ ᱛᱟᱦᱮᱸ ᱠᱟᱱᱟ ᱛᱚᱠᱷᱚᱱ ᱫᱚ ᱠᱟᱴᱠᱚᱢ ᱠᱚ ᱫᱚᱢᱮ ᱦᱟᱞᱟᱝ ᱠᱚ ᱦᱩᱭᱩᱜ ᱠᱟᱱ ᱛᱟᱦᱮᱱᱟ ᱵᱟᱹᱫᱽ ᱵᱟᱹᱭᱦᱟᱹᱲ ᱠᱚᱨᱮ ᱮ ᱫᱚᱢᱮ ᱠᱟᱴᱠᱚᱢ ᱠᱚ ᱧᱟᱢᱚᱜ ᱠᱟᱱ ᱛᱟᱦᱮᱱᱟ ᱠᱟᱴᱠᱚᱢ ᱠᱚ ᱛᱟᱯᱚᱨᱮ ᱩᱱᱠᱩ ᱜᱚᱝᱜᱷᱟ ᱠᱚ ᱟᱨ ᱦᱟᱹᱠᱩ ᱢᱟ ᱦᱮᱸ ᱜᱮ ᱩᱱᱠᱩ ᱦᱚᱸ ᱧᱟᱢᱚᱜ ᱠᱟᱱ ᱛᱟᱦᱮᱫ ᱜᱮ
ᱟᱫᱚ ᱱᱮᱛᱟᱨ ᱫᱚ ᱟᱞᱮ ᱥᱮᱱ ᱫᱚ ᱠᱟᱴᱠᱚᱢ ᱠᱚᱦᱚᱸ ᱩᱱᱟᱹᱜ ᱫᱚ ᱵᱟᱠᱚ ᱧᱟᱢᱚᱜ ᱠᱟᱱᱟ
ᱦᱮᱸ
ᱥᱟᱨᱠᱚ ᱮᱢ ᱮᱢᱛᱮ ᱯᱟᱞᱮᱱ ᱦᱟᱥᱟ ᱠᱚ ᱤᱭᱟᱹᱜ ᱛᱮ ᱩᱱᱠᱩ ᱦᱚᱸ ᱡᱚᱢᱟᱜ ᱠᱚ ᱩᱱᱟᱹᱜ ᱵᱷᱟᱹᱜᱤ ᱵᱟᱠᱚ ᱧᱟᱢ ᱛᱮ ᱵᱟᱠᱚ ᱯᱟᱨᱪᱟᱜ ᱠᱟᱱᱟ
ᱦᱳᱭ ᱦᱳᱭ ᱩᱱᱠᱩ ᱥᱟᱦᱟᱨ ᱛᱮᱠᱚ ᱤᱭᱟᱹᱜ ᱠᱟᱱᱟ ᱠᱤᱱᱛᱩ ᱜᱩᱡᱩᱜ ᱠᱟᱱᱟ ᱠᱚ
ᱦᱮᱸ ᱦᱮᱸ
ᱦᱚᱸ ᱜᱚᱸᱜᱷᱟ ᱠᱚ ᱠᱟᱴᱠᱚᱢ ᱠᱚ ᱵᱟᱹᱭ ᱵᱟᱹᱭ ᱛᱮᱠᱚ ᱠᱚᱢ ᱫᱚᱠᱚ ᱠᱚᱢᱚᱜ ᱠᱟᱱᱟ ᱦᱟᱸᱜ ᱱᱚᱛᱮ ᱦᱚᱸ ᱦᱟᱸᱜ ᱟᱫᱚ ᱥᱟᱨ ᱠᱚ ᱟᱹᱰᱤ ᱨᱚᱠᱚᱢᱟᱜ ᱠᱮᱢᱤᱠᱮᱞ ᱥᱟᱨ ᱠᱚ ᱮᱢᱟᱜ ᱠᱟᱱᱟ ᱥᱮ ᱠᱷᱮᱛ ᱨᱮ ᱟᱫᱚ ᱵᱟᱹᱛ ᱵᱟᱭᱦᱟᱹᱲ ᱠᱚᱨᱮ ᱟᱫᱚ ᱚᱱᱟ ᱛᱮ ᱩᱱᱠᱩ ᱦᱚᱸ ᱵᱟᱹᱭ ᱵᱟᱹᱭᱛᱮ ᱠᱚ ᱟᱫᱚ ᱠᱚ ᱜᱚᱡᱚᱜ ᱠᱟᱱᱟ ᱠᱚ ᱦᱟᱸᱜ ᱟᱯᱮ ᱥᱮᱱ ᱫᱚ ᱚᱱᱟ ᱤᱭᱟᱹ ᱵᱩᱨᱩ ᱠᱚ ᱢᱮᱱᱟᱜᱼᱟ
ᱦᱮᱸ ᱵᱩᱨᱩ ᱠᱚ
ᱟᱪᱪᱷᱟ ᱢᱟᱱᱮ ᱪᱮᱫ ᱞᱮᱠᱟ ᱵᱩᱨᱩ ᱠᱚᱫᱚ ᱟᱹᱰᱤ ᱟᱹᱰᱤ ᱢᱟᱨᱟᱝ ᱢᱟᱨᱟᱝ ᱵᱩᱨᱩ ᱢᱮᱱᱟᱜᱼᱟ ᱦᱮᱸ ᱟᱹᱰᱤ ᱞᱟᱹᱴᱩ ᱞᱟᱹᱴᱩ
ᱵᱟᱝ ᱩᱱᱟᱹᱜ ᱢᱟᱨᱟᱝ ᱫᱚ ᱵᱟᱝ ᱤᱱᱠᱟᱹ ᱱᱟᱥᱮ ᱱᱟᱥᱮ ᱜᱮ
ᱟᱪᱪᱷᱟ ᱟᱪᱪᱷᱟ ᱟᱪᱷᱟ ᱦᱩᱸ ᱵᱩᱨᱩ ᱠᱚᱫᱚ ᱦᱟᱜ ᱵᱟᱝ ᱧᱮᱞ ᱵᱟᱲᱟ ᱦᱩᱭ ᱠᱟᱱᱟ ᱚᱱᱮ ᱚᱠᱟ ᱞᱮᱠᱟ ᱵᱩᱨᱩ ᱵᱩᱨᱩ ᱫᱚ ᱢᱳᱵᱟᱭᱤᱞ ᱡᱟᱦᱟᱸ ᱫᱚ ᱢᱳᱵᱟᱭᱤᱞ ᱠᱚᱨᱮ ᱜᱮ ᱧᱮᱞ ᱫᱚ ᱵᱩᱨᱩ ᱫᱚ ᱟᱨ ᱵᱟᱝᱠᱷᱟᱱ ᱵᱩᱨᱩ ᱫᱚ ᱚᱠᱟᱞᱮᱠᱟ ᱛᱤᱱ ᱢᱟᱨᱟᱝ ᱟ ᱟᱨ ᱚᱱᱟ ᱫᱚ ᱵᱩᱨᱩ ᱫᱚ ᱡᱮ ᱟᱨᱦᱚᱸ ᱚᱸᱰᱮ ᱠᱷᱚᱱᱟᱜ ᱡᱷᱟᱨᱱᱟ ᱠᱚ ᱟᱨᱦᱚᱸ ᱛᱟᱦᱮᱱ ᱜᱮᱭᱟ ᱡᱷᱟᱨᱱᱟ ᱠᱚ
ᱦᱮᱸ ᱢᱮᱱᱟᱜᱼᱟ ᱡᱷᱟᱨᱱᱟ ᱢᱮᱱᱟᱜᱼᱟ ᱟᱫᱚ ᱯᱟᱹᱦᱤᱞ ᱫᱚ ᱵᱷᱟ. ᱜᱤ ᱪᱮᱨᱦᱨᱟ ᱛᱟᱦᱮᱸᱜᱼᱟ ᱟᱫᱚ ᱱᱮᱛᱟᱨ ᱫᱚ ᱫᱷᱤᱨᱤ ᱠᱚ ᱠᱷᱟᱫᱟᱱ ᱠᱮᱫᱼᱟ ᱠᱚ ᱛᱚ ᱮᱱᱠᱷᱟᱱ ᱚᱱᱟ ᱡᱷᱟᱨᱱᱟ ᱠᱚᱠᱚ ᱛᱟᱲᱟᱣ ᱧᱚᱜ ᱠᱮᱫ ᱮᱱᱠᱷᱟᱱ ᱫᱚ ᱚᱱᱠᱟ ᱧᱮᱞ ᱡᱚᱝ ᱞᱮ ᱚᱱᱠᱟ ᱫᱚ ᱱᱮᱛᱟᱨ ᱫᱚ ᱪᱟᱵᱟ ᱟᱠᱟᱱᱟ
ᱦᱮᱸ
ᱠᱮᱵᱚᱞ ᱱᱟᱥᱮ ᱱᱟᱥᱮ ᱫᱟᱜ ᱡᱷᱚᱨᱚᱱᱚᱜᱼᱟ ᱟᱫᱚ ᱟᱞᱮ ᱫᱚ ᱚᱸᱰᱮ ᱠᱷᱚᱱᱟᱜ ᱜᱮ ᱧᱩ ᱫᱟᱜ ᱠᱚᱫᱚ ᱠᱚ ᱵᱮᱵᱚᱥᱛᱷᱟ ᱟᱠᱟᱫ ᱞᱮᱭᱟ
ᱦᱟᱸ ᱟᱪᱪᱷᱟ ᱟᱪᱪᱷᱟ ᱚᱱᱟ ᱡᱟᱦᱟᱸ ᱡᱷᱟᱨᱱᱟᱜ ᱫᱟᱜ ᱫᱚ ᱛᱚ ᱵᱩᱨᱩ ᱠᱷᱚᱱ ᱫᱚ ᱚᱠᱟ ᱠᱷᱚᱱᱟᱜ ᱫᱚ ᱦᱤᱡᱩᱜᱼᱟ ᱚᱱᱟ ᱫᱟᱜ ᱠᱚᱫᱚ
ᱚᱱᱟ ᱫᱟᱜ ᱫᱚ ᱚᱱᱠᱟ ᱜᱮ ᱥᱮᱛᱮᱧᱚᱜᱼᱟ ᱚᱛ ᱤᱭᱟᱹ ᱩᱱᱟᱜ ᱜᱮ ᱩᱱᱟᱜ ᱫᱷᱤᱨᱤ ᱪᱤᱨᱤᱡ ᱠᱷᱚᱱᱟᱜ ᱜᱮ ᱥᱮᱛᱮᱧ ᱩᱰᱩᱠᱚᱜᱼᱟ
ᱦᱮᱸ ᱦᱮᱸ ᱚᱻ ᱟᱹᱰᱤ ᱦᱟᱦᱟᱲᱟᱜ ᱜᱮ ᱚᱱᱟ ᱫᱚ ᱨᱮᱜᱮ ᱢᱳᱵᱟᱭᱤᱞ ᱠᱚᱨᱮ ᱧᱮᱞ ᱫᱚ ᱧᱮᱞ ᱵᱟᱲᱟ ᱦᱩᱭ ᱠᱟᱱᱟ ᱡᱮ ᱵᱩᱨᱩ ᱚᱱᱟ ᱫᱟᱜ ᱫᱟᱜ ᱢᱟ ᱢᱟᱱᱮ ᱢᱚᱱᱮ ᱞᱮᱠᱷᱟᱱ ᱫᱚ ᱫᱟᱜ ᱢᱟ ᱟᱹᱰᱤ ᱞᱟᱛᱟᱨ ᱨᱮ ᱢᱮᱱᱟᱜᱼᱟ ᱥᱮ ᱟᱪᱪᱷᱟ ᱚᱱᱟ ᱢᱟ ᱵᱩᱨᱩ ᱢᱟ ᱵᱩᱨᱩ ᱟᱠᱟᱱᱟ ᱟᱫᱚ ᱚᱸᱰᱮ ᱵᱩᱨᱩ ᱪᱮ ᱛᱟᱦᱞᱮ ᱫᱟᱜ ᱫᱚ ᱪᱤᱠᱟᱹᱛᱮ ᱤᱭᱟᱹᱜ ᱠᱟᱱᱟ ᱥᱮᱛᱮᱧᱚᱜ ᱠᱟᱱᱟ ᱦᱟᱸᱰᱮ ᱟᱹᱰᱤ ᱦᱟᱦᱟᱲᱟ ᱢᱚᱱᱮ ᱞᱮᱱᱠᱷᱟᱱ
ᱚᱱᱟ ᱢᱟ ᱦᱳᱭ ᱩᱭᱦᱟᱹᱨ ᱞᱮᱠᱷᱟᱱ ᱢᱟ ᱦᱟᱦᱲᱟ ᱡᱤᱱᱤᱥ ᱠᱟᱱ ᱜᱮᱭᱟ ᱟᱫᱚ ᱢᱮᱱᱫᱚ ᱵᱩᱨᱩ ᱨᱮᱫᱚ ᱟᱹᱰᱤ ᱜᱟᱱ ᱫᱟᱨᱮ ᱠᱚ ᱫᱷᱤᱨᱤ ᱠᱚ ᱛᱟᱦᱮᱱᱟ ᱛᱚ ᱚᱱᱟ ᱤᱭᱟᱹᱛᱮ ᱯᱟᱞᱮᱫ ᱫᱟᱜ ᱦᱚᱸ ᱪᱮᱛᱟᱱ ᱥᱮ ᱚᱱᱟ ᱫᱟᱨᱮ ᱠᱚ ᱞᱟᱹᱜᱤᱫ ᱛᱮ ᱨᱟᱠᱟᱵ ᱧᱚᱜ ᱠᱚᱜᱼᱟ
ᱦᱮᱸ ᱦᱮᱸ
ᱟᱨᱚ ᱵᱤᱥᱤ ᱢᱮᱱᱟ ᱠᱚ ᱡᱟᱦᱟᱸ ᱫᱷᱤᱨᱤ ᱡᱟᱭᱜᱟ ᱫᱚ ᱚᱱᱟ ᱠᱚᱨᱮ ᱫᱚ ᱫᱟᱜ ᱫᱚ ᱛᱟᱦᱮᱱ ᱜᱮᱭᱟ᱾
ᱦᱮᱸ ᱦᱮᱸ ᱟᱪᱷᱟ
ᱱᱚᱝᱠᱟ ᱟᱞᱮ ᱢᱟ ᱵᱩᱨᱩ ᱫᱤᱥᱚᱢ ᱦᱚᱲ ᱮᱱᱠᱷᱟᱱ ᱫᱚ ᱚᱱᱟ ᱫᱷᱤᱨᱤ ᱪᱟᱹᱴᱟᱹᱱᱤ ᱠᱚᱦᱚᱸ ᱧᱮᱞᱟᱵᱤᱱ
ᱚᱱᱟ ᱠᱚᱨᱮ ᱠᱷᱚᱱᱟᱜ ᱱᱮᱛᱟᱨ ᱫᱤᱱ ᱫᱚ ᱟᱫᱚ ᱥᱮᱛᱮᱧ ᱚᱰᱚᱠᱚᱜᱼᱟ ᱟᱨᱟᱜ ᱟᱨᱟᱜ ᱠᱚᱜᱼᱟ ᱥᱮᱛᱮᱧ ᱠᱚᱜᱼᱟ᱾
ᱦᱩᱸ ᱦᱩᱸ ᱧᱮᱞ ᱵᱟᱝ ᱦᱩᱭ ᱠᱟᱱᱟ
ᱯᱩᱨᱩᱡ ᱪᱟᱹᱴᱟᱹᱱᱤ ᱠᱷᱚᱱ ᱜᱮ ᱫᱟᱜ ᱥᱟᱛᱮᱧ ᱚᱰᱚᱠᱚᱜᱼᱟ ᱮᱱᱠᱷᱟᱱ ᱫᱚ
ᱦᱮᱸ
ᱱᱚᱠᱟ ᱴᱟᱺᱰᱤ ᱫᱤᱥᱚᱢ ᱦᱚᱲ ᱠᱚᱫᱚ ᱧᱮᱞ ᱞᱮᱠᱷᱟᱱ ᱠᱚ ᱦᱟᱦᱟᱲᱟᱜ ᱜᱮᱭᱟ ᱠᱚ ᱞᱟᱹ ᱢᱟᱥᱮ ᱱᱚᱣᱟ ᱫᱷᱤᱨᱤ ᱨᱮ ᱵᱷᱩᱜᱟᱹᱜ ᱵᱟᱹᱱᱩᱜᱼᱟ ᱥᱮ ᱪᱮᱫ ᱵᱟᱹᱱᱩᱜᱼᱟ ᱚᱸᱰᱮ ᱠᱷᱚᱱᱟᱜ ᱫᱟᱜ ᱳᱰᱳᱝ ᱦᱮᱸ
ᱦᱳᱭ ᱦᱳᱭ ᱦᱟᱦᱟᱲᱟᱜ ᱜᱮ ᱦᱟᱸ ᱵᱩᱡᱷᱟᱹᱜ ᱠᱟᱱᱟ ᱢᱟᱱᱮ ᱟᱹᱰᱤ ᱦᱟᱦᱟᱲᱟ ᱪᱤᱠᱟᱹᱛᱮ ᱫᱟᱜ ᱦᱚᱸ ᱚᱸᱰᱮ ᱠᱷᱚᱡ ᱪᱤᱠᱟᱹᱛᱮ ᱚᱱᱟ ᱵᱚᱸᱜᱟ ᱫᱟᱲᱮ ᱥᱮ ᱪᱮᱫ ᱢᱟᱱᱮ ᱟᱹᱰᱤ ᱨᱚᱠᱚᱢᱟᱜ ᱩᱭᱦᱟᱹᱨᱚᱜ ᱠᱟᱱᱟ ᱠᱟᱱᱟ ᱚᱸᱰᱮ ᱫᱚ ᱦᱩᱸ ᱟᱹᱰᱤ ᱦᱟᱦᱟᱲᱟᱜ
ᱦᱳᱭ ᱚᱱᱟ ᱚᱱᱟ ᱦᱚᱸ ᱢᱤᱫ ᱠᱟᱛᱷᱟ ᱠᱟᱱ ᱜᱮᱭᱟ
ᱦᱮᱸ ᱟᱫᱚ ᱚᱱᱠᱟ ᱢᱚᱱᱮ ᱵᱟᱲᱟᱭ ᱦᱩᱭᱩᱜ ᱜᱮᱭᱟ ᱡᱮ ᱫᱟᱜ ᱢᱟ ᱟᱹᱰᱤ ᱯᱟᱛᱟᱞ ᱨᱮ ᱢᱮᱱᱟᱜ ᱫᱚ ᱫᱟᱜ ᱫᱚ ᱟᱨ ᱵᱩᱨᱩ ᱠᱷᱚᱱᱟᱜ ᱫᱷᱤᱨᱤ ᱠᱷᱚᱱᱟᱜ ᱦᱮᱸ ᱚᱱᱠᱟ ᱵᱚᱸᱜᱟ ᱠᱚᱣᱟᱜ ᱫᱟᱲᱮ ᱠᱚ ᱵᱮᱱᱟᱣ ᱫᱟᱲᱮ ᱛᱮ ᱵᱟᱝ ᱫᱚ ᱪᱮᱫ ᱚᱱᱟ ᱠᱚᱛᱮ ᱚᱱᱠᱟ ᱫᱚ ᱩᱰᱩᱠᱚᱜ ᱠᱟᱱᱟ ᱥᱮ ᱪᱮ ᱫᱟᱜ ᱠᱚ ᱟᱫᱚ ᱛᱟᱞᱚᱞᱮ ᱵᱩᱨᱩ ᱠᱚᱫᱚ ᱢᱮᱱᱟᱜ ᱜᱮᱭᱟ ᱠᱤᱱᱛᱩ ᱠᱟᱹᱴᱤᱡ ᱢᱟᱱᱮ ᱩᱱᱟᱹᱜ ᱢᱟᱨᱟᱝ ᱢᱟᱨᱟᱝ ᱵᱩᱨᱩ ᱫᱚ ᱵᱟᱹᱱᱩᱜ ᱟᱥᱮ ᱦᱮᱸ
ᱦᱮᱸ ᱟᱨ ᱡᱟᱦᱟᱸ ᱥᱮᱫ ᱦᱟᱜ ᱵᱩᱨᱩ ᱵᱚᱸᱜᱟᱜ ᱦᱩᱭᱩᱜ ᱠᱟᱱ ᱫᱚ ᱚᱱᱛᱮ ᱫᱚ ᱠᱟᱹᱴᱤᱡ ᱥᱮ ᱥᱮᱬᱟ ᱧᱚᱜ ᱜᱮᱭᱟ
ᱦᱸ ᱟᱪᱪᱷᱟ ᱵᱩᱨᱩ ᱵᱚᱸᱜᱟ ᱨᱮᱫᱚ ᱚᱱᱟ ᱤᱭᱟᱹ ᱵᱩᱨᱩ ᱨᱮ ᱫᱮᱡ ᱠᱟᱛᱮᱫ ᱦᱟᱸᱰᱮ ᱟᱱᱮ ᱚᱱᱠᱟ ᱵᱚᱸᱜᱟᱭᱟ ᱠᱚ ᱵᱩᱨᱩ ᱪᱚᱴ ᱨᱮ ᱥᱮ ᱚᱠᱟ ᱞᱮᱠᱟ
ᱦᱳᱭ ᱚᱱᱠᱟᱜ ᱞᱟᱛᱟ ᱞᱟᱛᱟᱨ ᱨᱮᱠᱚ ᱵᱚᱸᱜᱟᱭ ᱜᱮᱭᱟ ᱚᱱᱮ ᱨᱟᱠᱟᱵ ᱜᱚᱫᱚᱜ ᱠᱤᱪᱷᱩ ᱟᱛᱨᱟ ᱨᱟᱠᱟᱵ ᱜᱚᱫᱚᱜ ᱤᱱᱟᱹ ᱠᱚᱨᱮ ᱠᱚ ᱵᱚᱸᱜᱟᱭᱟ ᱚᱸᱰᱮ ᱫᱚ ᱢᱟᱱᱮ ᱥᱮᱬᱟ ᱠᱚ ᱥᱮᱬᱟ ᱫᱟᱲᱮ ᱠᱚ ᱵᱚᱸᱜᱟ ᱠᱚ ᱟᱨ ᱪᱮᱛᱟᱱ ᱫᱚ ᱱᱟᱦᱟᱜ ᱦᱮᱸ ᱤᱭᱟᱹ ᱠᱚᱜᱮ ᱠᱚᱲ ᱯᱟᱠᱚᱲ ᱠᱚᱜᱮ ᱠᱚ ᱵᱚᱸᱜᱟᱭᱟ
ᱦᱮᱸ ᱟᱪᱪᱷᱟ ᱟᱸᱡᱚᱢ ᱫᱚ ᱟᱸᱡᱚᱢ ᱵᱟᱲᱟ ᱦᱩᱭ ᱠᱟᱱᱟ ᱵᱩᱨᱩ ᱵᱚᱸᱜᱟ ᱟᱫᱚ ᱢᱚᱱᱮ ᱦᱩᱭᱩᱜ ᱜᱮᱭᱟ ᱵᱩᱨᱩ ᱵᱚᱸᱜᱟ ᱨᱮᱫᱚ ᱚᱠᱟ ᱞᱮᱠᱟ ᱠᱚ ᱵᱚᱸᱜᱟᱭᱟ ᱵᱚ ᱵᱩᱨᱩ ᱪᱚᱴ ᱨᱮ ᱥᱮ ᱦᱩᱲᱩ ᱵᱩᱨᱩ ᱴᱷᱮᱱ ᱜᱮ ᱥᱮ ᱵᱩᱨᱩ ᱢᱟᱱᱮ ᱵᱩᱨᱩ ᱞᱟᱛᱟᱨ ᱨᱮ ᱚᱱᱮ ᱚᱱᱠᱟ
ᱢᱟᱱᱮ ᱮᱢᱚᱱ ᱠᱤᱪᱷᱩ ᱚᱱᱠᱟ ᱢᱟᱱᱮ ᱟᱞᱟᱫᱟ ᱟᱞᱟᱫᱟ ᱵᱩᱨᱩ ᱨᱮ ᱟᱞᱟᱫᱟ ᱟᱞᱟᱫᱟ ᱠᱚ ᱵᱚᱸᱜᱟ ᱟᱹᱜᱩ ᱟᱠᱟᱜᱼᱟ ᱮᱱᱠᱷᱟᱱ ᱫᱚ ᱚᱠᱟ ᱵᱩᱨᱩ ᱫᱚ ᱦᱟᱸᱜ ᱚᱠᱟ ᱞᱮᱠᱟ ᱦᱟᱸᱜ ᱠᱚ ᱵᱚᱸᱜᱟᱼᱵᱩᱨᱩ ᱠᱚ ᱠᱚ ᱞᱟᱹᱭ ᱟᱠᱟᱫ ᱠᱚᱣᱟ ᱚᱱᱠᱟ ᱠᱚ ᱵᱚᱸᱜᱟᱭᱟ
ᱴᱷᱤᱠ ᱴᱷᱤᱠ ᱴᱷᱤᱠ ᱟᱪᱪᱷᱟ ᱤᱱᱠᱟᱹ ᱜᱮ ᱚᱠᱛᱚ ᱠᱚᱦᱚᱸ ᱦᱩᱭ ᱦᱮᱭᱮᱱ ᱛᱟᱞᱟᱝᱼᱟ ᱦᱮᱸ
ᱦᱮᱸ ᱦᱮᱸ
ᱟᱪᱪᱷᱟ ᱢᱟ ᱦᱮᱸ ᱡᱚᱦᱟᱨ ᱜᱮ ᱴᱷᱤᱠ ᱜᱮᱭᱟ ᱢᱟ